ᱦᱮᱞᱳ
ᱦᱮᱸ ᱟᱸᱡᱚᱢᱚᱜ ᱠᱟᱱᱟ ᱦᱮᱸ ᱡᱚᱦᱟᱨ ᱜᱮ ᱟᱸ
ᱤᱧᱟᱜ ᱨᱚᱲ ᱟᱢᱚᱜ ᱠᱟᱱᱟ ᱛᱚ ᱴᱷᱤᱠ ᱜᱤ
ᱦᱮᱸ ᱟᱸᱡᱚᱢᱚᱜ ᱠᱟᱱᱟ ᱜᱚᱝᱠᱮ ᱜᱚᱝᱠᱮ ᱱᱤᱛ ᱚᱠᱟᱞᱮᱠᱟ ᱢᱮᱱᱟᱜ ᱟᱠᱟᱫ ᱵᱩᱱᱟ?
ᱟᱞᱤᱧ ᱫᱚ ᱡᱤᱭᱟ ᱜᱟᱹᱲᱤ ᱫᱚ ᱢᱚᱫᱷᱮ ᱢᱮᱱᱟᱜ ᱛᱤᱧᱟ ᱦᱮ ᱥᱮ ᱪᱟᱸᱫᱚ ᱟᱹᱥᱤᱨᱵᱟᱫ ᱛᱮ ᱟᱵᱤᱱ ᱜᱮ
ᱤᱧ ᱦᱚᱸ ᱱᱤᱛ ᱵᱮᱲᱟ ᱫᱚ ᱱᱟᱯᱟᱭ ᱜᱮ ᱢᱮᱱᱟᱜ ᱟᱠᱟᱫ ᱞᱤᱧᱟ᱾
ᱚᱲᱟᱜ ᱚᱲᱟᱜ ᱨᱤᱱ ᱦᱚᱲ ᱪᱮᱫᱠᱟ ᱢᱮᱱᱟᱜ ᱠᱚᱣᱟ?
ᱚᱲᱟᱜ ᱠᱚᱨᱮ ᱦᱚᱸ ᱱᱟᱯᱟᱭ ᱜᱮ ᱢᱮᱱᱟᱜ ᱠᱟᱜ ᱠᱚᱣᱟ᱾ ᱜᱚᱝᱠᱮ ᱟᱯᱮ ᱥᱮᱫᱼᱮ ᱫᱟᱜ ᱮᱫᱟ ᱛᱮᱦᱮᱧ ᱧᱚᱜ?
ᱛᱮᱦᱮᱧ ᱫᱚ ᱜᱚᱢᱠᱮ ᱥᱮᱛᱟᱜ ᱵᱮᱲᱮ ᱥᱮᱛᱟᱜ ᱵᱮᱞᱟ ᱟᱹᱰᱤ ᱡᱳᱨᱮ ᱫᱟᱜ ᱠᱮᱫᱟ ᱫᱟᱜ ᱯᱮᱨᱮᱡ ᱠᱟᱫᱟᱭ ᱠᱷᱮᱛ ᱠᱚ᱾
ᱚ ᱟᱪᱪᱷᱟ ᱟᱞᱮ ᱥᱮᱫ ᱫᱚ ᱱᱚᱜᱼᱚᱭ ᱛᱮᱦᱮᱧ ᱱᱤᱛᱚᱜᱼ ᱮ ᱫᱟᱜ ᱮ ᱱᱚᱼᱚᱭ ᱱᱤᱛᱚᱜ ᱟᱫᱚ ᱫᱟᱜ ᱵᱟᱝ ᱜᱮ ᱱᱚᱣᱟ ᱢᱮᱫᱽᱱᱤ
ᱟᱹᱰᱤ ᱡᱳᱨ ᱜᱮ ᱫᱟᱜ ᱫᱟ ᱥᱮ ᱱᱟᱥᱮ ᱱᱟᱥᱮ ᱫᱟᱜ ᱫᱟ
ᱦᱮ ᱱᱟᱥᱮ ᱱᱟᱥᱮ ᱫᱟᱜ ᱮᱫᱟᱭ᱾
ᱱᱟᱥᱮ ᱱᱟᱥᱮ ᱫᱟᱜ ᱦᱟᱝ
ᱦᱳᱭ
ᱢᱤᱫᱤᱱᱯᱩᱨ ᱫᱟᱜ ᱠᱮᱫᱟᱭ ᱜᱚᱢᱠᱮ ᱚᱱᱛᱮ ᱫᱚ
ᱦᱳᱭ ᱫᱟᱜ ᱞᱮᱫ ᱛᱟᱦᱮᱸᱜ ᱜᱮ ᱯᱳᱱ ᱢᱚᱬᱮ ᱫᱤᱱ ᱢᱟᱲᱟᱝ᱾ ᱱᱚᱜᱼᱚᱭ ᱛᱮᱦᱮᱧ ᱡᱟᱹᱲᱤᱭᱮᱫᱟ ᱱᱤᱜ ᱛᱚᱜ
ᱟᱹᱞᱤᱧ ᱢᱮᱫ ᱴᱟᱝ ᱪᱚ ᱤᱭᱟᱹ ᱦᱩᱲᱩ ᱠᱚᱫᱚ ᱮᱨ ᱦᱩᱭᱱᱟ ᱥᱮ ᱵᱟᱝ?
ᱦᱳᱭ ᱜᱚᱢᱠᱮ ᱮᱨ ᱦᱩᱭᱩ ᱠᱟᱱᱟ ᱦᱩᱲᱩ ᱠᱚᱫᱚ ᱟᱯᱚᱨ ᱵᱟᱲᱟ ᱦᱩᱭ ᱠᱟᱱᱟ ᱟᱨ ᱦᱩᱰᱤᱧ ᱦᱩᱰᱤᱧ ᱫᱟᱨᱮ ᱧᱚᱜ ᱠᱟᱱᱟ ᱨᱚᱦᱚᱭ ᱞᱮᱠᱟ ᱫᱟ-ᱨᱮ ᱦᱩᱭᱩᱜᱼᱟ᱾
ᱟᱹᱣᱨᱤ ᱦᱩᱭᱩᱜᱼᱟ ᱟᱪᱪᱷᱟ ᱫᱮᱨᱤ ᱜᱮᱭᱟ ᱛᱟᱦᱞᱮ ᱨᱚᱦᱚᱲ ᱫᱚ ᱨᱚᱦᱚᱭ ᱫᱚ ᱛᱟᱦᱞᱮ ᱫᱮᱨᱤ ᱜᱮᱭᱟ᱾
ᱨᱚᱦᱚᱭ ᱫᱚ ᱫᱮᱨᱤ ᱧᱚᱜᱚᱜ ᱜᱮᱭᱟ ᱠᱟᱹᱴᱤᱡ
ᱫᱤᱨᱤᱭᱚᱜ ᱜᱮᱭᱟ?
ᱦᱳᱭ ᱟᱯᱮ ᱚᱱᱛᱮ ᱨᱚᱦᱚᱭ ᱫᱟᱯᱮ ᱚᱱᱛᱮ?
ᱟᱹᱣᱨ ᱜᱚᱝᱠᱮ ᱱᱤᱛᱚᱜ ᱫᱚ ᱚᱱᱮ ᱥᱤ ᱦᱩᱭᱩᱜ ᱠᱟᱱᱟ ᱟᱨᱠᱤ ᱥᱤ ᱠᱟᱛᱮᱫ ᱚᱱᱟ ᱠᱷᱮᱛ ᱠᱚᱫᱚ ᱟᱨᱠᱤ ᱛᱮᱭᱟᱨ ᱦᱩᱭᱩᱜ ᱠᱟᱱᱟ ᱢᱚᱸᱡᱽ ᱜᱮ᱾ ᱜᱷᱟᱸᱥ ᱠᱚ ᱜᱚᱡᱚᱜ ᱞᱟᱹᱜᱤᱫ ᱢᱤᱫ ᱪᱟᱥ ᱠᱟᱛᱮᱫ ᱥᱤ ᱦᱩᱭᱩᱜᱼᱟ ᱥᱤ ᱞᱟᱹᱦᱩᱫ ᱠᱟᱛ ᱜᱷᱟᱥ ᱠᱚ ᱡᱮᱱᱚ ᱜᱚᱡᱚᱜ ᱚᱱᱟ ᱚᱱᱟᱜᱮ ᱛᱮᱭᱟᱨ ᱦᱩᱭᱩᱜ ᱠᱟᱱᱟ ᱠᱷᱮᱛ ᱠᱚ ᱟᱲᱮ ᱦᱩᱭᱩᱜ ᱚᱱᱟ ᱟᱨ ᱜᱟᱹᱪᱷᱤ ᱠᱚ ᱟᱯᱚᱨ ᱦᱩᱭᱱᱟ ᱟᱨᱠᱤ ᱫᱟᱨᱮᱭᱮᱱᱟ᱾ ᱟᱞᱠᱤ ᱫᱟᱨᱮᱱᱟ ᱱᱤᱛᱚᱝ ᱱᱮᱥ ᱫᱚ ᱱᱮᱥ ᱫᱚ ᱞᱟᱦᱟ ᱞᱟᱦᱟ ᱫᱟᱜ ᱮᱫᱟᱛᱚ ᱟ ᱞᱟᱦᱟ ᱨᱮᱜᱮ ᱜᱟᱹᱪᱷᱤ ᱞᱮ
ᱟᱯᱮ ᱥᱮᱫ ᱫᱚ ᱨᱚᱦᱚᱭ ᱞᱮᱠᱟ ᱫᱚ ᱜᱟᱱ ᱠᱟᱱ ᱜᱮᱭᱟ?
ᱡᱟᱦᱟ ᱨᱮᱧ ᱠᱟᱢᱤᱭᱟ ᱟᱫᱚ ᱩᱱ ᱫᱷᱩᱱ ᱫᱚᱠᱚ ᱡᱟᱜᱟᱣ ᱛᱮᱠᱚ ᱨᱚᱦᱚᱭᱟ ᱟᱫᱚ ᱟᱞᱮ ᱫᱚ ᱥᱮᱫ ᱫᱚ ᱟᱹᱣᱤᱭᱟᱹᱜ ᱛᱚᱲᱟ ᱠᱷᱟᱡ ᱟᱞᱮ ᱦᱚ ᱮᱨ ᱫᱚᱠᱚ ᱨᱚᱜ ᱫᱚᱦᱚᱭᱮᱫ ᱠᱟᱱ ᱜᱮᱭᱟ ᱛᱚᱵᱮ ᱢᱟᱱᱮ ᱠᱮᱵᱚᱞ ᱠᱚ᱾ ᱫᱷᱩᱨᱟᱹᱣ ᱟᱠᱟᱱᱟ ᱠᱚ ᱟᱨᱠᱤ
ᱦᱳᱭ!
ᱜᱚᱝᱠᱮ ᱛᱟᱦᱞᱮ ᱟᱯᱮ ᱥᱮᱫ ᱫᱚ ᱵᱤᱨ ᱠᱩᱫᱚ ᱢᱮᱱᱟᱜ ᱟᱠᱟᱫ ᱜᱮᱭᱟ ᱵᱟᱝ?
ᱵᱤᱨ ᱠᱩᱫᱚ ᱜᱚᱝᱠᱮ ᱱᱚᱛᱮ ᱫᱚ ᱵᱟᱹᱱᱩᱜᱼᱟ ᱟᱹᱰᱤ ᱠᱚᱢ ᱜᱮ ᱦᱮᱱᱟᱜ-ᱟ ᱟᱨᱠᱤ᱾
ᱰᱚᱱᱟᱝ ᱜᱮᱭᱟ᱾
ᱟ?
ᱞᱟᱹᱭ ᱫᱟᱹᱧ ᱰᱚᱸᱴᱟᱝ ᱜᱮᱭᱟ?
ᱦᱮᱸ ᱦᱮᱸ ᱱᱚᱛᱮ ᱫᱚ ᱟᱨᱠᱤ ᱵᱤᱨ ᱜᱟᱡᱟᱨ ᱠᱩᱫᱚ ᱵᱟᱹᱱᱩᱜᱼᱟ᱾
ᱦᱳᱭ ᱟᱫᱚ ᱱᱚᱣᱟ ᱢᱮᱫᱽᱱᱤᱯᱩᱨ ᱱᱚᱣᱟ ᱢᱮᱫᱽᱱᱤᱯᱩᱨ ᱨᱮᱦ ᱦᱚᱸ ᱱᱚᱜᱚᱭ ᱢᱮᱱᱟᱜ ᱟᱠᱟᱫ ᱜᱮᱭᱟ᱾ ᱫᱚᱢᱮ ᱞᱟᱹᱴᱩ ᱫᱚ ᱵᱟᱝ ᱦᱩᱰᱤᱧ ᱧᱚᱜ ᱜᱮ ᱢᱮᱱᱟᱜ ᱠᱟᱫᱟ᱾
ᱚᱱᱟ ᱥᱟᱨᱡᱚᱢ ᱵᱤᱨ ᱦᱟᱝ?
ᱦᱮᱸ ᱥᱟᱨᱡᱚᱢ ᱵᱤᱨ ᱨᱮ ᱢᱮᱱᱟᱜ ᱟᱠᱟᱫᱟ᱾
ᱱᱚᱛᱮ ᱫᱚ ᱵᱟᱹᱱᱩᱜ-ᱟ᱾ ᱦᱮᱱᱟᱜ ᱜᱤᱭᱟ ᱟᱨᱠᱤ ᱦᱟᱱᱟ ᱟᱞᱮ ᱠᱷᱚᱡ ᱛᱷᱩᱲᱟ ᱜᱟᱡ ᱥᱟᱭᱤᱰ ᱧᱚᱜ ᱨᱮ ᱢᱮᱱᱟᱜᱼᱟ ᱠᱟᱹᱴᱤᱡ ᱢᱟᱪᱷᱟ ᱧᱚᱜ ᱜᱮᱭᱟ ᱚᱱᱟ ᱫᱚ᱾
ᱦᱳᱭ᱾
ᱪᱮᱫ ᱤᱧ ᱢᱮᱱ ᱱᱟ ᱚᱱᱟ ᱫᱚ ᱟᱨᱠᱤ ᱚᱱᱟ ᱫᱚ᱾ ᱵᱚᱰᱟᱨ ᱟᱲᱤ ᱯᱟᱲᱟᱣᱱᱟ ᱛᱷᱚ ᱚᱱᱟ ᱫᱚ ᱠᱟᱹᱴᱤᱡ ᱧᱚᱜ ᱜᱮᱭᱟ᱾
ᱦᱳᱭ᱾ ᱛᱟᱦᱮᱞᱮ ᱜᱚᱝᱠᱮ ᱟᱯᱮ ᱥᱮᱫ ᱫᱚ᱾ ᱟᱢᱵᱟ ᱵᱚᱛᱤ ᱯᱚᱨᱚᱵᱽ ᱪᱮᱫ ᱞᱮᱠᱟ
ᱟᱢᱵᱟ ᱵᱚᱛᱤ ᱜᱚᱝᱠᱮ ᱱᱚᱛᱮ ᱟᱢᱵᱟ ᱵᱚᱛᱤ ᱫᱚ ᱜᱚᱝᱠᱮ ᱱᱚᱛᱮ ᱫᱚ ᱵᱟᱠᱚ ᱢᱟᱱᱟᱣ ᱵᱟᱲᱟᱭ ᱜᱤᱭᱟ᱾
ᱚ ᱱᱚᱛᱮ ᱫᱚ ᱱᱟᱯᱟᱭ ᱜᱮ ᱦᱩᱭᱱᱟ᱾ ᱠᱟᱱᱴᱷᱟᱲ ᱠᱚ ᱠᱷᱟᱹᱡᱟᱹᱲᱤ ᱠᱚ ᱡᱚᱢ ᱵᱟᱲᱟ ᱦᱩᱭᱱᱟ ᱟᱨ ᱯᱤᱴᱷᱟᱹ ᱞᱟᱴᱷᱟ ᱦᱳᱭ ᱞᱮᱱᱟ᱾ ᱤᱱᱟᱹ ᱠᱚᱜᱮ ᱡᱚᱢ ᱵᱟᱲᱟ ᱦᱩᱭᱱᱟ ᱦᱮᱸ ᱟᱫᱚ ᱠᱚ ᱞᱟᱹᱭ ᱠᱮᱫᱟ ᱱᱚᱣᱟ ᱟᱢᱵᱟ ᱯᱚᱛᱤ ᱨᱮᱫᱚ - ᱟᱸ ᱥᱤ ᱠᱚ ᱵᱟᱝ ᱜᱟᱱᱚᱜ ᱜᱮᱭᱟ ᱱᱚᱝᱠᱟᱱᱟᱜ ᱠᱚᱠᱚ ᱞᱟᱹᱭ ᱵᱟᱲᱟᱭ -
ᱚ ᱟᱵᱩ ᱥᱮᱫᱟᱭ ᱦᱟᱲᱟᱢ ᱠᱚᱣᱟᱜ᱾
ᱦᱮᱸ ᱦᱟᱲᱟᱢ ᱠᱚᱠᱚ ᱞᱟᱹᱭ ᱜᱮᱭᱟ᱾ ᱟᱫᱚ ᱜᱚᱝᱠᱮ ᱟᱯᱮ ᱥᱮᱫ ᱫᱚ ᱚᱱᱟ ᱟᱸᱡᱚᱢ ᱵᱟᱲᱟ ᱦᱩᱭ ᱠᱟᱱᱟ ᱪᱮᱛᱟ ᱪᱟᱠᱚᱞ ᱛᱟᱲᱤ ᱯᱟᱛᱟ ᱟᱹᱰᱤᱜᱟᱱ - ᱧᱩᱢ ᱟᱱᱟᱜ ᱯᱟᱛᱟ ᱠᱟᱱᱟ᱾ ᱪᱷᱟᱛᱟ ᱥᱮ ᱪᱮᱫ ᱪᱟᱠᱚᱞ ᱛᱟᱹᱲᱤ ᱯᱩᱨᱩᱞᱤᱭᱟᱹ ᱨᱮ᱾
ᱯᱩᱨᱩᱞᱤᱭᱟᱹ ᱫᱚ ᱵᱟᱝ ᱜᱚᱝᱠᱮ ᱟᱞᱮ ᱫᱚ᱾ ᱯᱩᱨᱩᱞᱤᱭᱟᱹ ᱫᱚ ᱵᱟᱝ ᱠᱟᱱᱟ ᱞᱮ ᱵᱚᱞᱮ ᱱᱮᱛᱮ ᱱᱮᱛᱮ ᱤᱭᱟᱹ ᱥᱮᱫ ᱫᱚᱠᱠᱷᱤᱱ ᱫᱤᱱᱟᱡᱽᱯᱩᱨ᱾
ᱚ ᱟᱪᱪᱷᱟ ᱟᱪᱪᱷᱟ
ᱮᱱᱛᱮ ᱟᱞᱮ ᱫᱚ ᱱᱮᱛᱮ ᱵᱚᱰᱟᱨ ᱥᱟᱭᱤᱰ ᱨᱮ ᱱᱤᱡ ᱠᱟᱱᱟ ᱞᱮ ᱵᱚᱰᱟᱨ ᱥᱟᱭᱤᱰ
ᱚ ᱟᱪᱪᱷᱟ ᱟᱪᱪᱷᱟ ᱜᱚᱝᱠᱮ ᱟᱯᱮ ᱥᱮᱫ ᱫᱚ ᱛᱟᱦᱮᱞᱮ ᱩᱞ ᱠᱚ- ᱱᱤᱛᱟᱨ ᱯᱟ- ᱦᱩᱭᱩᱜ ᱜᱮᱭᱟ ᱡᱟᱹᱥᱛᱤ ᱠᱟᱭᱛᱮ ᱚᱱᱛᱮ ᱟᱫᱚ ᱩᱞ ᱵᱟᱜᱟᱱ ᱠᱚ ᱢᱮᱱᱟᱜ ᱟᱠᱟᱫᱛᱟ ᱥᱮ ᱵᱟᱝ᱾
ᱦᱮᱸ ᱩ ᱩᱞ ᱵᱟᱜᱟᱱ ᱠᱩᱫᱚ ᱱᱚᱛᱮ ᱫᱚ ᱜᱚᱝᱠᱮ ᱟᱹᱰᱤ ᱡᱳᱨ ᱜᱮ ᱢᱮᱱᱟᱜᱼᱟ
ᱦᱳᱭ ᱟᱫᱚ ᱵᱮᱞᱮ ᱵᱟᱲᱟᱜ ᱠᱟᱱ ᱜᱮᱭᱟ ᱥᱮ ᱵᱟᱝ
ᱦᱮᱸ ᱵᱤᱞᱤ ᱡᱚᱢ ᱟᱹᱲᱤᱥ ᱠᱟᱱᱟ ᱞᱮ
ᱦᱳᱭ
ᱤᱱᱟᱹᱧ ᱡᱚᱢᱟ ᱫᱤᱱᱟᱹᱢ ᱡᱚᱢ ᱦᱩᱭᱩᱜ ᱠᱟᱱᱟ ᱛᱟᱣᱚ ᱛᱟᱦᱚᱞᱮ ᱧᱩᱨᱩᱜ ᱠᱟᱱᱟ ᱫᱤᱱᱟᱹᱢ ᱜᱮ ᱛᱤᱦᱤᱧ ᱢᱟ ᱦᱚᱭ ᱠᱮᱫᱟ ᱥᱮᱛᱟᱜ ᱵᱮᱞᱟ ᱛᱷᱚ ᱟᱫᱚ ᱟᱹᱰᱤ ᱡᱳᱨ ᱜᱮ ᱩᱞ ᱧᱩᱨᱦᱟᱹᱣ ᱠᱟᱱᱟ ᱛᱟᱨᱟᱞ ᱵᱟᱥᱟᱞ ᱮᱠᱫᱚᱢ ᱟᱨ ᱜᱤᱫᱽᱨᱟᱹ ᱠᱩᱦᱚᱸ ᱠᱚ ᱡᱚᱢ ᱡᱚᱢ ᱟᱹᱲᱤᱥ ᱪᱟᱵᱟᱣ ᱠᱟᱱᱟ
ᱦᱳᱭ ᱟᱫᱚ ᱜᱚᱝᱠᱮ ᱱᱚᱣᱟ ᱫᱚ ᱡᱚᱢ ᱵᱟᱠᱷᱨᱟ ᱜᱮ ᱥᱮ ᱟᱠᱷᱨᱤᱧ ᱫᱚ-
ᱟᱹᱠᱷᱨᱤᱧ ᱦᱚᱸ ᱜᱚᱝᱠᱮ ᱚᱠᱚᱭ ᱠᱩᱫᱚ ᱞᱟᱹᱴᱩ ᱞᱟᱹᱴᱩ ᱵᱟᱜᱟᱱ ᱢᱮᱱᱟᱜ ᱛᱟᱠᱚᱣᱟ ᱛᱷᱚ ᱩᱱᱠᱩ ᱫᱚ ᱵᱟᱜᱟᱱ ᱥᱩᱫᱷᱟᱹᱡ ᱠᱚ ᱟᱹᱠᱷᱨᱤᱧ-ᱟ ᱟᱨ ᱡᱩᱫᱟᱹ ᱡᱩᱫᱟᱹ ᱵᱟᱜᱟᱱ ᱨᱮ ᱦᱟᱞᱟᱝ- ᱚᱠᱚᱭ ᱦᱟᱞᱟᱝ ᱠᱚ ᱪᱟᱞᱟᱣ ᱵᱟᱲᱟᱜ ᱜᱮᱭᱟ ᱜᱤᱫᱽᱨᱟᱹ ᱜᱤᱫᱽᱨᱟᱹ ᱜᱤᱫᱽᱨᱟᱹ ᱠᱚ ᱩᱱᱠᱩ ᱫᱚ ᱵᱤᱞᱤ ᱩᱞ ᱠᱚ ᱦᱟᱞᱟᱝ ᱟᱹᱜᱩᱭ-ᱟ ᱩᱱᱠᱩ ᱵᱤᱞᱤ ᱩᱞ ᱫᱚ ᱵᱟᱹᱠᱩ ᱦᱟᱛᱟᱣ ᱟ ᱛᱷᱚ ᱡᱮᱴᱟ ᱵᱮᱨᱮᱞ ᱩᱞ ᱚᱱᱟ ᱠᱚ ᱤᱭᱟᱹ ᱠᱟᱛᱮᱜ ᱯᱮᱠ ᱠᱟᱛᱮ ᱠᱚ ᱥᱮᱞᱟ ᱮᱴᱟᱜ ᱨᱮ ᱚᱠᱟ ᱨᱮᱪᱚ ᱠᱚ ᱤᱫᱤᱭᱟ
ᱦᱳᱸᱭ ᱟᱪᱪᱷᱟ ᱜᱚᱝᱠᱮ ᱟᱯᱮᱥᱮᱫ ᱫᱚ ᱱᱚᱣᱟ ᱪᱟᱥ ᱪᱟᱥ ᱟᱵᱟᱫ ᱛᱚ ᱦᱩᱭᱩᱜ ᱜᱮᱭᱟ ᱟᱫᱚ ᱪᱮᱫ ᱠᱚᱯᱮ ᱪᱟᱥ ᱜᱮᱭᱟ ᱮᱱᱛᱮᱫ ᱱᱚᱣᱟ ᱦᱩᱲᱩ ᱠᱚ ᱵᱟ
ᱦᱮᱸ ᱦᱮᱸ ᱦᱮᱸ ᱞᱟᱹᱭ ᱫᱟᱞᱤᱧ ᱱᱤᱛᱮ ᱫᱚ ᱜᱚᱢᱠᱮ ᱵᱟᱨ ᱫᱷᱟᱣ ᱦᱩᱲᱩᱞᱮ ᱪᱟᱥ ᱜᱮᱭᱟ ᱢᱤᱫ ᱫᱷᱟᱣ ᱞᱮ ᱨᱟᱠᱟᱵ ᱠᱮᱫᱛᱟᱞᱮ ᱟᱨ ᱢᱤᱫ ᱫᱷᱟᱣ ᱦᱚᱸ ᱱᱚᱜᱼᱚᱭ ᱦᱩᱲᱩ ᱞᱮ ᱪᱟᱥᱟ ᱟᱨ ᱦᱚᱪᱪᱷᱮ ᱯᱟᱴ ᱠᱚᱞᱮ ᱪᱟᱥ ᱜᱮᱭᱟ ᱯᱟᱴ ᱛᱟᱨᱯᱚᱨᱮ ᱦᱚᱪᱪᱮ ᱮᱱᱟ ᱜᱩᱦᱩᱢ ᱛᱩᱲᱤ ᱛᱟᱨᱯᱚᱨᱮ ᱚᱱᱟ ᱡᱚᱸᱰᱨᱟ ᱟᱨ ᱵᱟᱲᱜᱮ ᱠᱚ ᱚᱠᱚᱭ ᱠᱚᱣᱟᱜ ᱫᱚ ᱵᱟᱲᱜᱮ ᱠᱚ ᱢᱮᱱᱟᱜ ᱛᱟᱠᱚᱣᱟ ᱩᱱᱠᱩ ᱫᱚ ᱟᱨᱠᱤ ᱚᱱᱟ ᱥᱟᱠᱥᱚᱵᱽᱡᱤ ᱠᱚ ᱟᱵᱟᱫᱽ ᱵᱟᱲᱟᱭ ᱜᱮᱭᱟ ᱚᱱᱟ ᱟᱪᱪᱷᱮ ᱟᱹᱞᱩ ᱯᱚᱴᱚᱞ ᱜᱷᱟᱸᱝᱨᱟ
ᱚᱱᱟ ᱫᱚ ᱡᱚᱢ ᱵᱟᱠᱷᱨᱟ ᱜᱮ ᱥᱮ ᱟᱠᱷᱨᱤᱧ ᱞᱟᱹᱜᱤᱫ ᱦᱚᱸ
ᱢᱟᱱᱮ ᱡᱚᱢ ᱦᱚᱸ ᱟᱹᱷᱨᱤᱧ ᱦᱚᱸ ᱵᱟᱱᱟᱨ ᱜᱮ
ᱦᱳᱭ ᱚᱲᱟᱜ ᱨᱮ ᱡᱚᱢ ᱞᱮᱠᱟ ᱡᱟᱦᱟᱸ ᱛᱤᱱᱟᱹᱜ ᱫᱚᱦᱚ ᱠᱟᱜ ᱦᱩᱭᱩᱜᱼᱟ ᱟᱨ ᱵᱟᱫᱽ ᱵᱟᱹᱠᱤ ᱫᱚ ᱟᱠᱷᱨᱤᱧ
ᱱᱮᱛᱮ ᱫᱚ ᱜᱚᱝᱠᱮ ᱡᱚᱢ ᱞᱟᱹᱜᱤᱫ ᱱᱮᱛᱮ ᱫᱚ ᱟᱨᱠᱤ ᱡᱚᱢ ᱞᱟᱹᱜᱤᱫ ᱫᱚ ᱟᱹᱰᱤ ᱠᱚᱢ ᱜᱮᱠᱚ ᱟᱵᱟᱫ ᱜᱮᱭᱟ ᱟᱹᱠᱷᱨᱤᱧ ᱜᱮᱭᱟ ᱟᱹᱠᱷᱨᱤᱧ ᱜᱮᱠᱚ ᱟᱹᱷᱨᱤᱧ ᱡᱟᱹᱥᱛᱤ ᱵᱮᱥᱤᱨ ᱵᱷᱟᱠ ᱠᱚ ᱟᱹᱠᱷᱨᱤᱧᱟ ᱟᱨᱠᱤ ᱢᱟᱱᱮ ᱡᱮᱴᱮᱞᱮ ᱛᱤᱡᱩ ᱛᱤᱡᱩᱜᱣᱟᱜ ᱛᱟᱦᱮᱱ ᱚᱱᱟ ᱫᱚ ᱚᱲᱟᱜ ᱨᱮᱜᱮ ᱚᱲᱟᱜ ᱞᱟᱹᱜᱤᱫ ᱠᱚ ᱡᱚᱢᱟ ᱚᱱᱟ ᱫᱚ ᱱᱟᱥᱮᱭᱟᱜ ᱯᱟᱥᱮᱡ ᱠᱷᱟᱨᱟᱯ ᱧᱚᱜ ᱜᱮᱭᱟ ᱚᱱᱟ ᱫᱚ ᱜᱮᱫ ᱤᱭᱟᱹ ᱠᱟᱛᱮᱜ ᱜᱮᱫ ᱵᱟᱪᱷᱟᱣ ᱠᱟᱛᱮᱫ ᱚᱱᱟ ᱫᱚ ᱟᱹᱠᱷᱨᱤᱧ ᱠᱟᱛᱮ ᱫᱚ ᱵᱟᱝ ᱜᱟᱱᱚᱜᱼᱟ ᱚᱱᱟ ᱫᱚ
ᱟᱵᱚ ᱢᱟ ᱥᱟᱱᱛᱟᱲ ᱢᱟ ᱮᱠᱟᱞ ᱨᱮᱸᱜᱮᱡ ᱦᱚᱲ ᱟᱨ ᱵᱟᱵᱚᱱ ᱟᱹᱠᱷᱨᱤᱧ ᱠᱟᱛᱮ ᱵᱟᱵᱚᱱ ᱦᱮᱡ ᱞᱮᱠᱷᱟᱱ ᱠᱟᱹᱣᱰᱤ ᱦᱚᱸ ᱚᱠᱟ ᱨᱮᱵᱚᱱ ᱧᱟᱢᱟ ᱵᱟᱝ
ᱵᱟᱝ ᱜᱚᱝᱠᱮ ᱱᱮᱛᱟᱨ ᱦᱚᱸ ᱟᱵᱚ ᱥᱟᱱᱛᱟᱲ ᱦᱚᱸᱠᱚ ᱟᱹᱠᱷᱨᱤᱧᱮᱫ ᱠᱟᱱ ᱜᱮᱭᱟ ᱤᱧ ᱧᱮᱞᱮᱫ ᱠᱚ ᱟ
ᱦᱳᱭ ᱦᱳᱭ
ᱛᱟᱦᱚᱞᱮ ᱵᱮᱵᱽᱥᱟ ᱠᱚ ᱫᱷᱩᱨᱟᱹᱣ ᱵᱟᱲᱟᱣ ᱠᱟᱱᱟ
ᱟᱪᱪᱷᱟ ᱜᱚᱝᱠᱮ ᱟᱯᱮ ᱥᱮᱫ ᱫᱚ ᱱᱚᱣᱟ ᱥᱚᱨᱦᱟᱭ ᱠᱚ ᱦᱩᱭ ᱵᱟᱲᱟᱜ ᱜᱮᱭᱟ
ᱦᱮᱸ ᱦᱮᱸ ᱥᱚᱨ ᱥᱚᱨᱦᱟᱭ ᱟᱞᱮ ᱥᱮᱫ ᱫᱚ ᱵᱮᱥᱤᱨᱵᱷᱟᱠ ᱥᱚᱨᱦᱟᱭ ᱜᱮ ᱟᱨᱠᱤ ᱡᱟᱹᱥᱛᱤ ᱠᱚ ᱢᱟᱱᱟᱣ ᱵᱟᱲᱟᱭ ᱜᱮᱭᱟ ᱟᱨᱠᱤ
ᱟᱪᱪᱷᱟ ᱟᱪᱪᱷᱟ ᱟᱪᱪᱷᱟ ᱚᱠᱟ ᱡᱚᱦᱚᱜ ᱠᱚ ᱥᱚᱨᱦᱟᱭᱚᱜ ᱜᱮᱭᱟ ᱟᱯᱮ ᱚᱱᱛᱮ ᱫᱚ
ᱜᱚᱝᱠᱮ ᱟᱞᱮ ᱫᱚ ᱚᱱᱠᱟ ᱢᱟᱜᱽ ᱢᱟᱥ ᱥᱮᱫ ᱢᱟᱜᱽ ᱢᱟᱥ
ᱚ ᱚᱱᱟ ᱫᱚ ᱟᱯᱮ ᱫᱚ ᱥᱚᱨᱦᱟᱭ ᱟᱨ ᱱᱚᱣᱟ ᱥᱟᱠᱨᱟᱛ ᱡᱟᱦᱟᱸ ᱠᱚ ᱢᱮᱛᱟᱜ ᱠᱟᱱᱟ ᱚᱱᱟ ᱫᱚ ᱢᱤᱫ ᱫᱷᱟᱣ ᱦᱩᱭᱩᱜ ᱜᱮᱭᱟ ᱡᱟᱹᱱᱤᱡ᱾
ᱦᱮᱸ ᱢᱤᱫ ᱫᱷᱟᱣ ᱛᱮᱜᱮ ᱦᱩᱭᱩᱜ ᱜᱮᱭᱟ᱾ ᱦᱮᱸ ᱥᱚᱨᱦᱟᱭ ᱢᱩᱪᱟᱹᱫ ᱨᱮᱭᱟᱜ ᱜᱮ ᱚᱱᱟ ᱫᱚ᱾
ᱦᱳᱭ᱾ ᱟᱫᱚ ᱟᱞᱮ ᱥᱮᱫ ᱫᱚ ᱱᱚᱣᱟ ᱫᱚ ᱥᱚᱨᱦᱟᱭ ᱵᱚᱸᱜᱟ ᱨᱮ ᱚᱱᱟ ᱫᱟᱸᱥᱟᱭ ᱵᱚᱸᱜᱟ ᱢᱩᱪᱟᱹᱫ ᱠᱟᱛᱮᱜ ᱡᱟᱦᱟᱸ ᱥᱚᱨᱦᱟᱭ ᱵᱚᱸᱜᱟ᱾ ᱚᱸᱰᱮ ᱥᱚᱨᱦᱟᱭᱚᱜ ᱜᱮᱭᱟ ᱟᱨ ᱚᱱᱟ ᱥᱟᱠᱨᱟᱛ ᱫᱚ ᱚᱱᱟ ᱯᱩᱥ ᱵᱚᱸᱜᱟ ᱢᱩᱪᱟᱹᱫ᱾
ᱟᱯᱮ ᱫᱚ ᱱᱚᱛᱮ ᱟᱯᱮ ᱫᱚ ᱚᱱᱟ ᱤᱭᱟᱹ ᱡᱚᱠᱷᱚᱱ ᱯᱮ ᱥᱚᱨᱦᱟᱭᱚᱜᱼᱟ ᱵᱟᱝ ᱜᱚᱢᱠᱮ ᱚᱱᱟ ᱠᱟᱹᱞᱤ ᱯᱩᱡᱟᱹ ᱡᱚᱠᱷᱚᱱ ᱯᱮ ᱛᱚᱠᱷᱚᱱ ᱯᱮ
ᱦᱳᱭ᱾ ᱟᱫᱚ ᱱᱚᱛᱮ ᱱᱤᱛᱚᱜ ᱵᱤᱨ ᱯᱟᱠᱟᱲ ᱦᱚᱨ ᱟᱫᱚ ᱫᱚᱢᱮ ᱵᱩᱨᱩ ᱠᱚ ᱢᱮᱱᱟᱜᱼᱟ᱾ ᱵᱩᱨᱩ ᱫᱚ ᱵᱟᱹᱱᱩᱜ ᱟᱠᱟᱜ-ᱟ ᱤᱱᱠᱟᱹ ᱰᱩᱝᱨᱤ ᱠᱚ ᱢᱮᱱᱟᱜ ᱟᱠᱟᱜᱼᱟ᱾ ᱟᱫᱚ ᱦᱟᱹᱛᱤ ᱠᱚ ᱢᱮᱱᱟᱜ ᱠᱟᱜ ᱠᱚᱣᱟ ᱩᱱᱠᱩ ᱦᱮᱡ ᱵᱟᱲᱟᱜ
ᱦᱟᱹᱛᱤ ᱫᱚ ᱵᱟᱹᱱᱩᱜ ᱠᱚᱣᱟ ᱱᱚᱛᱮ ᱫᱚ ᱜᱚᱢᱠᱮ ᱵᱤᱨ ᱦᱚᱸ ᱵᱟᱹᱱᱩᱜᱼᱟ ᱛᱚ!
ᱦᱮᱸ ᱦᱮᱸ ᱟᱫᱚ ᱱᱚᱛᱮ ᱫᱚᱠᱚ ᱦᱮᱡ ᱵᱟᱲᱟᱜ ᱜᱮᱭᱟ ᱱᱚᱣᱟ ᱫᱚ ᱚᱱᱟ ᱪᱟᱥ ᱠᱚ ᱡᱚᱠᱷᱚᱱ ᱨᱟᱠᱟᱵ ᱦᱩᱭᱩᱜ ᱜᱮᱭᱟ ᱦᱩᱲᱩ ᱠᱚ᱾ ᱟᱫᱚ ᱩᱱ ᱚᱠᱛᱚ ᱡᱚᱢ ᱠᱚ ᱦᱤᱡᱩᱜ ᱜᱮᱭᱟ ᱱᱚᱜᱼᱱᱟ ᱫᱷᱟᱨᱮ ᱜᱮ ᱫᱚᱢᱮ ᱢᱮᱱᱟᱜ ᱟᱠᱟᱜ ᱠᱚᱣᱟ᱾
ᱟᱨ ᱱᱚᱛᱮ ᱵᱮᱱ ᱦᱮᱡ ᱵᱟᱲᱟᱣ ᱠᱟᱱᱟ ᱥᱮ ᱵᱟᱝ
ᱦᱳᱭ ᱪᱟᱞᱟᱣ ᱵᱟᱲᱟ ᱦᱩᱭ ᱟᱠᱟᱱ ᱜᱮᱭᱟ ᱢᱤᱫ ᱪᱷᱚᱴ ᱪᱟᱞᱟᱣ ᱦᱩᱭ ᱞᱮᱱ ᱛᱟᱦᱮᱸᱫ᱾ ᱟᱫᱚ ᱤᱱᱟᱹ ᱯᱚᱨ ᱫᱚ ᱵᱟᱝ ᱪᱟᱞᱟᱣ ᱵᱟᱲᱟ ᱦᱩᱭ ᱟᱠᱟᱱᱟ?
ᱚᱠᱟ ᱥᱮᱫ ᱵᱮᱱ ᱦᱮᱡ ᱞᱮᱱᱟ
ᱚᱱᱟ ᱫᱚ ᱚᱱᱟ ᱪᱮᱫ ᱠᱚ ᱢᱮᱛᱟᱜ ᱠᱟᱱᱟ ᱜᱷᱟᱡᱚᱞ ᱵᱮᱱ ᱟᱸᱡᱚᱢ ᱠᱟᱫᱟ? ᱜᱟᱡᱚᱞ ᱥᱮ ᱪᱮᱫ? ᱦᱮᱸ ᱚᱱᱛᱮ ᱪᱟᱞᱟᱣ ᱵᱟᱲᱟ ᱦᱩᱭᱩᱜ ᱢᱮᱱᱟᱜ ᱟᱠᱟᱫ ᱠᱚᱣᱟ
ᱜᱟᱡᱚᱞ ᱚᱱᱟ ᱤᱭᱟᱹ ᱜᱷᱟᱹᱛᱤᱜ ᱨᱮ ᱪᱮᱫ ᱠᱚ ᱪᱟᱞᱟᱣ ᱮᱫ-ᱟ?
ᱟᱪᱪᱷᱟ ᱜᱚᱝᱠᱮ ᱛᱟᱦᱞᱮ ᱯᱟᱛᱟᱵᱤᱸᱫᱷᱟᱹ ᱫᱚᱵᱮᱱ ᱟᱸᱡᱚᱢ ᱟᱠᱟᱫᱼᱟ ᱥᱮ ᱵᱟᱝ? ᱪᱮᱫ?
ᱪᱮᱫ ᱵᱮᱱ ᱞᱟᱹᱭ ᱠᱮᱫᱟ?
ᱞᱟᱹᱭ ᱫᱟᱹᱧ ᱟᱹᱵᱤᱱ ᱫᱚ ᱯᱟᱛᱟᱵᱤᱸᱫᱷᱟᱹ ᱵᱤᱱ ᱧᱮᱞ ᱟᱠᱟᱫᱼᱟ ᱥᱮ ᱵᱟᱝ?
ᱵᱟᱹᱞᱤᱧ ᱧᱮᱞ ᱠᱟᱫᱟ᱾
ᱚᱻ ᱟᱪᱪᱷᱟ᱾ ᱯᱟᱴᱟᱵᱤᱸᱫᱷᱟᱹ ᱫᱚ ᱟᱹᱰᱤ ᱢᱟᱨᱟᱝ ᱱᱚᱣᱟ ᱫᱚ ᱦᱩᱭᱩᱜᱼᱟ ᱱᱚᱣᱟ ᱡᱷᱟᱲᱜᱨᱟᱢ ᱡᱮᱟᱹ ᱨᱮᱱᱟᱜ ᱟᱸᱻ ᱥᱤᱞᱫᱟᱹ᱾ ᱱᱚᱣᱟ ᱮᱞᱟᱠᱟᱨᱮ ᱦᱩᱭᱩᱜᱼᱟ ᱟᱫᱚ ᱱᱚᱣᱟ ᱯᱟᱛᱟ ᱫᱚ ᱧᱩᱢ ᱩᱨᱩᱢ ᱯᱟᱛᱟᱢ ᱯᱟᱛᱟ ᱠᱟᱱᱟ᱾ ᱦᱟᱜ ᱫᱤᱥᱚᱢ ᱦᱚᱲ ᱠᱚ ᱦᱤᱡᱩᱜᱼᱟ ᱱᱚᱰᱮ ᱟᱭᱢᱟ ᱥᱟᱺᱜᱤᱧ-ᱥᱟᱺᱜᱤᱧ ᱠᱷᱚᱱ ᱟᱨ ᱱᱚᱸᱰᱮ ᱫᱚ ᱥᱟᱱᱛᱟᱲᱟᱜ ᱡᱟᱵᱚᱛᱤᱭᱟᱹ ᱡᱤᱱᱤᱥ ᱠᱚ ᱧᱟᱢᱚᱜ ᱜᱮᱭᱟ ᱱᱚᱰᱮ᱾ ᱡᱮᱞᱮᱠᱟ ᱛᱩᱢᱫᱟᱜ ᱦᱚᱸ ᱧᱟᱢᱚᱜ ᱜᱮᱭᱟ ᱴᱟᱢᱟᱠ ᱦᱚᱸ ᱚᱱᱟ ᱥᱟᱶᱛᱮ ᱯᱟᱹᱧᱪᱤ ᱫᱷᱩᱛᱤ ᱥᱟᱹᱲᱤ ᱦᱮᱸ ᱟᱨ ᱚᱲᱟᱜ ᱞᱟᱹᱠᱛᱤᱭᱟᱱᱟᱜ ᱡᱤᱱᱤᱥ ᱠᱚ ᱴᱮᱸᱜᱚᱡ ᱠᱚ ᱦᱮᱸ᱾ ᱚᱱᱠᱟᱱᱟᱜ ᱠᱚᱠᱚ ᱟᱹᱠᱷᱨᱤᱧ ᱜᱮᱭᱟ ᱛᱤᱨᱭᱳ ᱠᱚ ᱵᱟᱱᱟᱢ ᱠᱚ᱾ ᱟᱨ ᱯᱟᱛᱟ ᱮᱱᱮᱡ ᱠᱚ ᱵᱷᱤᱲ ᱵᱟᱲᱟᱜ
ᱪᱟᱞᱟᱣ ᱵᱟᱲᱟᱣ ᱟᱠᱟᱱᱟᱢ ᱟᱢ?
ᱦᱳᱭ ᱜᱚᱢᱠᱮ ᱪᱟᱞᱟᱣ ᱵᱟᱲᱟ ᱦᱩᱭ ᱟᱠᱟᱱ ᱜᱮᱭᱟ᱾ ᱟᱞᱮ ᱴᱷᱮᱱ ᱠᱷᱚᱱ ᱫᱚ ᱱᱚᱰᱮ ᱠᱷᱚᱱ ᱥᱩᱨ ᱜᱮᱭᱟ᱾ ᱤᱱᱠᱟᱹ ᱯᱚᱧᱪᱟᱥ ᱠᱤᱞᱳᱢᱤᱴᱟᱨ ᱜᱟᱱ ᱦᱩᱭᱩᱜᱼᱟ ᱟᱫᱚ ᱫᱚᱢᱮ ᱫᱚ ᱵᱟᱝ ᱥᱟᱺᱜᱤᱧᱟ᱾
ᱢᱟ ᱮᱠᱫᱚᱢ
ᱟᱪᱪᱷᱟ ᱜᱚᱝᱠᱮ ᱟᱯᱮ ᱥᱮᱫ ᱫᱚ ᱪᱮᱫ ᱠᱚ ᱯᱚᱨᱚᱵᱽ ᱠᱚ ᱦᱩᱭ ᱵᱟᱲᱟᱜ ᱜᱮᱭᱟ?
ᱯᱚᱨᱚᱵᱽ ᱠᱚᱫᱚ ᱦᱚᱸᱜᱼᱚᱭ ᱤᱭᱟᱹ ᱜᱮᱭᱟ ᱵᱟᱦᱟ ᱥᱚᱦᱨᱟᱭ ᱠᱚ ᱯᱟᱛᱟ ᱠᱚᱫᱚ ᱵᱟᱝ ᱦᱩᱭᱩᱜ ᱵᱟᱲᱟᱜᱼᱟ ᱚᱱᱟ ᱠᱚᱫᱚ
ᱟᱞᱮ ᱥᱮᱫ ᱫᱚ ᱯᱟᱛᱟ ᱜᱮ ᱦᱩᱭᱩᱜᱼᱟ ᱧᱤᱫᱟᱹ ᱠᱚ ᱯᱟᱛᱟ ᱮᱱᱮᱡ ᱟᱠᱚ ᱟᱫᱚ ᱯᱨᱟᱭᱤᱡᱽ ᱫᱤᱭᱮ ᱦᱩᱭᱩᱜᱼᱟ ᱚᱱᱠᱟ ᱟᱴᱴᱤ ᱜᱟᱱ ᱫᱚᱞ ᱠᱚ ᱛᱟᱦᱮᱭᱮᱱ ᱜᱮ ᱤᱱᱟᱹ ᱢᱩᱫᱽ ᱨᱮ ᱡᱟᱦᱟᱸᱭ ᱯᱳᱭᱞᱳ ᱯᱷᱟᱥᱚᱜ ᱟᱭ ᱥᱮᱠᱮᱱᱚᱜ ᱟᱭ ᱚᱱᱠᱟ ᱯᱨᱟᱭᱤᱡᱽ ᱠᱚ ᱮᱢᱟ ᱠᱚᱣᱟ᱾
ᱦᱩᱭᱩᱜ ᱜᱮᱭᱟ ᱢᱤᱫᱴᱷᱮᱱ ᱦᱩᱭᱩᱜᱼᱟ ᱟᱨᱠᱤ ᱱᱤᱛ ᱫᱚ ᱢᱤᱫᱴᱷᱮᱱ
ᱚ ᱟᱪᱪᱷᱟ ᱟᱯᱮ ᱚᱱᱟ ᱫᱷᱟᱨᱮ ᱫᱚ ᱚᱱᱟ ᱢᱮᱞᱟ ᱥᱮ ᱪᱮᱫ ᱠᱚ ᱢᱮᱛᱟᱜ ᱠᱟᱱᱟ ᱚᱱᱟ ᱠᱚᱜᱮ ᱵᱟᱹᱲᱛᱤ ᱦᱩᱭ ᱵᱟᱲᱟᱜ ᱜᱮᱭᱟ᱾
ᱦᱮᱸ ᱢᱮᱞᱟ ᱦᱟᱱᱟ ᱱᱟ ᱢᱮᱞᱟ ᱠᱚ ᱦᱩᱭᱩᱜᱼᱟ ᱡᱟᱦᱟᱸ ᱫᱚ ᱚᱱᱟ ᱠᱚᱫᱚ ᱟᱹᱰᱤ ᱡᱳᱨ ᱜᱮ ᱦᱩᱭᱩᱜᱼᱟ᱾ ᱢᱟᱱᱮ ᱢᱟᱥ ᱨᱮ ᱢᱤᱫᱴᱤᱡ ᱠᱟᱛᱮ ᱛᱟᱦᱮᱱ ᱜᱮᱭᱟ᱾
ᱦᱳᱭ
ᱢᱮᱞᱟ ᱠᱚ ᱦᱩᱭ ᱵᱟᱲᱟᱜ ᱜᱮᱭᱟ ᱡᱟᱹᱥᱛᱤ ᱟᱨᱠᱤ
ᱦᱳᱭ ᱟᱫᱚ ᱟᱢᱟᱜ ᱨᱟᱹᱥᱠᱟᱹ ᱦᱚᱸ ᱫᱚᱨᱠᱟᱨ ᱵᱟᱝ
ᱡᱚᱛᱚ ᱜᱮ ᱫᱚᱨᱠᱟᱨᱟ
ᱦᱮᱸ ᱨᱟᱹᱥᱠᱟᱹ ᱞᱮᱠᱟ ᱮ ᱦᱚᱸ ᱟᱵᱚᱣᱟᱜ ᱡᱚᱛᱚ ᱟᱹᱨᱤᱪᱟᱹᱞᱤ ᱥᱟᱶᱛᱟ ᱨᱮᱱᱟᱜ ᱡᱟᱦᱟᱸ ᱛᱤᱱᱟᱹᱜ ᱢᱮᱱᱟᱜ-ᱟ ᱠᱟᱜ ᱛᱟᱵᱚᱱᱟ ᱚᱱᱟ ᱠᱚ ᱦᱤᱲᱤᱧᱚᱜ ᱛᱟᱵᱚ ᱵᱟᱝ ᱦᱮᱞᱳ ᱦᱮᱸ ᱟᱪᱪᱷᱟ ᱜᱚᱝᱠᱮ ᱞᱟᱹᱭᱫᱟᱹᱧ ᱴᱷᱤᱠᱟᱹᱱ ᱜᱮᱭᱟ ᱛᱮᱦᱮᱧ ᱫᱚ ᱟᱨ ᱚᱠᱛᱚ ᱠᱚ ᱦᱩᱭᱱᱟ ᱟᱫᱚ ᱴᱷᱤᱠ ᱜᱮᱭᱟ ᱛᱟᱦᱚᱞᱮ
ᱟᱪᱪᱷᱟ
ᱦᱮᱸ